ᱡᱚᱦᱟᱨ ᱜᱮ ᱡᱚᱦᱟᱨ ᱜᱮ᱾ ᱦᱮᱸ ᱟᱫᱚ ᱦᱚᱸᱪᱷᱮ ᱠᱚᱞᱮᱡᱽ ᱨᱮᱱᱟᱜ ᱠᱟᱛᱷᱟᱢ ᱞᱟᱹᱭ ᱠᱮᱜᱼᱟ ᱟᱫᱚ ᱢᱟᱱᱮ ᱱᱤᱛᱚᱜ ᱫᱚ ᱢᱟᱱᱮ ᱪᱮᱫ ᱚᱞᱚᱜ ᱯᱟᱲᱟᱣ ᱢᱟᱱᱮ ᱚᱠᱟ ᱚᱠᱟ ᱥᱮᱢᱤᱥᱴᱟᱨ ᱪᱟᱞᱟᱜ ᱠᱟᱱᱟ ᱱᱤᱛᱚᱜ ᱫᱚ?
ᱟᱞᱮ ᱫᱚ ᱦᱟᱸᱜ ᱯᱷᱳᱨ ᱥᱤᱢ ᱪᱟᱞᱟᱜ ᱠᱟᱱ ᱛᱟᱞᱮᱭᱟ ᱦᱮᱸ᱾
ᱟᱪᱪᱷᱟ ᱟᱪᱪᱷᱟ ᱟᱪᱪᱷᱟ ᱪᱪᱷᱟ
ᱦᱮᱸ
ᱟᱪᱪᱷᱟ ᱯᱷᱳᱨᱥᱮᱢ ᱵᱟᱝ ᱟ ᱱᱟ ᱛᱚ ᱟᱨᱦᱚᱸ ᱱᱚᱝᱠᱟ ᱟᱞᱮ ᱚᱠᱛᱚᱨ ᱨᱮ ᱛᱟᱦᱮᱸ ᱞᱮᱱᱟ ᱛᱚᱠᱷᱚᱱ ᱛᱚ ᱟᱞᱮ ᱫᱚ ᱦᱟᱸᱜ ᱚᱝᱠᱟ ᱛᱷᱟᱨᱰ ᱤᱭᱟᱨ ᱤᱭᱟᱹ ᱫᱷᱟᱹᱵᱤᱡ ᱛᱟᱦᱮᱸᱞᱮᱱᱟ ᱛᱚ ᱯᱷᱳᱨ ᱤᱭᱟᱨ ᱠᱟᱜᱼᱟ ᱠᱚ ᱵᱟᱝ?
ᱦᱩᱸ ᱵ ᱠᱟᱱᱟ ᱟᱯᱮ ᱥᱮᱨᱢᱟ ᱛᱮᱜᱮ ᱠᱚᱢᱢᱤ ᱫᱟᱲᱮᱭᱟᱜᱼᱟ ᱚᱱᱠᱟ ᱟᱸᱡᱚᱢ ᱦᱩᱭᱩᱜ ᱠᱟᱱ ᱛ ᱛᱟᱦᱮᱸᱫ ᱮ ᱥᱟ ᱥᱮᱱ ᱚᱱᱠᱟ ᱫᱚ ᱦ
ᱪ ᱪᱛᱮ ᱪᱛᱮ ᱪᱛᱮ ᱪ ᱪᱛᱮ
ᱟᱹᱞᱤ ᱢᱡᱞᱤ ᱢ
ᱵᱟᱝ ᱵᱟᱝ ᱚᱱᱠᱟ ᱫᱚ ᱵᱟᱝ ᱥᱟᱱᱛᱟᱞᱤ ᱢᱤᱰᱤᱭᱟᱢ ᱦᱚᱸ ᱵᱟᱝᱞᱟ ᱢᱤᱰᱤᱭᱟᱢ ᱦᱚᱸ ᱮᱱᱤᱯᱤ ᱡᱟᱭ ᱵᱮᱪ ᱠᱟᱱᱟ ᱠᱚ ᱥᱮ ᱩᱱᱠᱩ ᱫᱚ ᱯᱮ ᱵᱚᱪᱷᱚᱨ ᱨᱮᱱᱟᱜ ᱦᱚᱸ ᱢᱮᱱᱟᱜᱼᱟ ᱯᱩᱱ ᱵᱚᱪᱷᱚᱨ ᱨᱮᱱᱟᱜ ᱦᱚᱸ ᱟᱢ ᱡᱩᱫᱤ ᱯᱮ ᱵᱚᱪᱷᱚᱨ ᱨᱮᱱᱟᱜ ᱠᱳᱨᱥ ᱦᱟᱛᱟᱣ ᱠᱟᱛᱮᱫ ᱟᱢ ᱚᱸᱰᱮ ᱚᱸᱰᱮ ᱡᱚᱠᱷᱚᱱ ᱯᱷᱚᱨᱚᱢ ᱯᱮ ᱯᱮᱨᱮᱡ ᱟᱥᱮ ᱛᱚᱠᱷᱚᱱ ᱚᱸᱰᱮ ᱚᱞ ᱢᱮᱱᱟᱜᱼᱟ ᱚᱸᱰᱮ ᱡᱩᱚᱫᱤ ᱟᱢ ᱢᱚᱱᱮᱭᱟ ᱡᱮ ᱯᱮ ᱵᱚᱪᱷᱚᱨ ᱠᱚᱢᱯᱤᱞᱤᱴ ᱞᱮᱠᱷᱟᱱ ᱜᱮ ᱤᱧ ᱥᱟᱨᱴᱤᱯᱷᱤᱠᱮᱴ ᱤᱧ ᱦᱟᱛᱟᱣ ᱛᱤᱧᱟ ᱛᱟᱦᱮ ᱚᱱᱠᱟ ᱠᱟᱛᱮ ᱠᱷᱟᱱ ᱫᱚ ᱤᱭᱩᱱᱤᱵᱷᱟᱨᱥᱤᱴᱤ ᱠᱷᱚᱱᱟᱜ ᱡᱟᱦᱟᱸ ᱟᱯᱮᱭᱟᱜ ᱠᱚᱞᱮᱡᱽ ᱯᱟᱲᱟᱜ ᱠᱟᱱᱟ ᱤᱭᱩᱱᱤᱵᱷᱟᱨᱥᱤᱴᱤ ᱨᱮ ᱚᱸᱰᱮ ᱠᱷᱚᱱᱟᱜ ᱠᱤᱱᱛᱩ ᱟᱢᱟᱜ ᱫᱚ ᱚᱞᱨᱮᱰᱤ ᱚᱱᱟ ᱥᱟᱨᱴᱤᱯᱷᱤᱴᱠᱮᱴ ᱠᱤᱱᱛᱩ ᱤᱥᱩᱭᱟᱠᱚ ᱜᱨᱮᱡᱩᱭᱮᱥᱚᱱ ᱨᱮᱱᱟᱜ ᱟᱫᱚ ᱚᱱᱟ ᱦᱟᱸᱜ ᱟᱢᱫᱚ ᱠᱤᱱᱛᱩ ᱚᱸᱰᱮ ᱮᱢ ᱠᱟᱛᱮᱜ ᱜᱮ ᱟᱫᱚ ᱮᱢ ᱮ ᱨᱮᱢ ᱵᱷᱚᱛᱛᱤ ᱫᱟᱲᱮᱭᱟᱜᱼᱟ ᱵᱩᱡᱷᱟᱣᱱᱟ ᱟᱨ ᱚᱠᱚᱭ ᱡᱟᱦᱟᱸᱭ ᱩᱝᱠᱩ ᱯᱳᱨ ᱮᱭᱟᱨ ᱠᱟᱱᱟ ᱠᱚ ᱩᱝᱠᱩ ᱫᱚ ᱪᱤᱠᱟᱹᱜᱼᱟ ᱚᱱᱟ ᱠᱚ ᱮᱢᱟ ᱚᱱᱟ ᱥᱟᱶ ᱥᱟᱶᱛᱮᱜ ᱚᱱᱟ ᱟᱫᱚ ᱩᱝᱠᱩ ᱫᱚ ᱰᱟᱭᱨᱮᱴᱟ ᱟᱸᱰᱮ ᱤᱭᱟᱹ ᱠᱚ ᱦᱤᱡᱩᱜᱼᱟ ᱮᱢ ᱮ ᱠᱚᱨᱟᱣ ᱠᱚ ᱦᱤᱡᱩᱜᱼᱟ ᱚᱸᱰᱮ ᱫᱚ ᱢᱤᱜ ᱵᱚᱪᱷᱚᱨ ᱠᱚ ᱧᱟᱢᱟ ᱟᱨ ᱟᱢ ᱡᱟᱦᱟᱸ ᱵᱟᱨ ᱵᱚᱪᱚ ᱤᱭᱟ ᱯᱮ ᱵᱚᱪᱷᱚᱨᱮᱢ ᱠᱚᱨᱟᱣᱮᱜᱼᱟ ᱟᱢ ᱫᱚ ᱱᱚᱸᱰᱮ ᱮᱢᱮ ᱫᱚ ᱠᱤᱱᱛᱩ ᱵᱟᱨᱚ ᱵᱚᱪᱷᱚᱨᱮᱢ ᱧᱟᱢᱟ ᱵᱩᱡᱷᱟᱹᱣ ᱱᱟ
ᱢᱤᱭᱩᱴ ᱥᱮᱭᱟᱨ ᱛᱮ ᱠᱚᱨᱟᱣ ᱫᱟᱭ ᱩᱱᱤ ᱫᱚ ᱢᱤᱫ ᱵᱚᱪᱷᱚᱨ ᱜᱮ ᱦᱟᱸᱜ ᱮᱢᱮ ᱠᱚ ᱟᱢᱟᱭ
ᱦᱮᱸ ᱢᱤᱜ ᱵᱚᱪᱷᱚᱨ ᱮᱢᱮ ᱠᱚ ᱟᱢᱟ ᱦᱳᱭ ᱦᱳᱭ ᱥᱤᱥᱴᱮᱢ ᱫᱚ ᱱᱚᱣᱟ ᱠᱟᱱᱟ ᱟᱨᱠᱤ ᱮᱱᱤᱯᱤ ᱠᱚᱣᱟᱜ ᱟᱨ ᱮᱱᱤᱯᱤ ᱠᱚᱫᱚ ᱟᱨᱚ ᱪᱮᱜ ᱛᱟ ᱥᱩᱵᱤᱫᱷᱟ ᱧᱮᱞᱚᱜ ᱠᱟᱱᱟ ᱢᱟᱱᱮ ᱡᱚᱫᱤ ᱩᱝᱠᱩ ᱥᱮᱵᱷᱮᱱᱴᱤ ᱯᱷᱟᱭᱤᱵ ᱯᱟᱨᱥᱮᱱ ᱠᱟᱛᱮᱜ ᱯᱳᱛᱛᱮᱠᱴᱤ ᱥᱮᱢᱤᱥᱴᱟᱨ ᱨᱮ ᱛᱟᱦᱮᱱᱟ ᱛᱟᱦᱚᱞᱮ ᱩᱱᱠᱩ ᱫᱚ ᱠᱤᱱᱛᱩ ᱨᱤᱥᱟᱨᱪ ᱞᱟᱹᱜᱤᱜ ᱠᱤᱱᱛᱩ ᱫᱟᱣ ᱠᱚ ᱧᱟᱢᱟ ᱰᱟᱭᱨᱮᱠᱴᱞᱤ ᱵᱩᱡᱷᱟᱣᱱᱟ
ᱦᱩᱸ
ᱡᱟᱦᱟᱸ ᱫᱚᱠᱚ ᱢᱮᱛᱟᱜ ᱠᱟᱱᱟ ᱚᱱᱟ ᱯᱤ ᱮᱭᱤᱪ ᱰᱤ ᱠᱚᱨᱟᱣ ᱞᱟᱹᱜᱤᱫ ᱩᱝᱠᱩ ᱫᱚ ᱰᱟᱭᱨᱮᱠᱴ ᱫᱟᱣ ᱠᱚ ᱧᱟᱢᱟ ᱚᱝᱠᱟ ᱢᱮᱫᱴᱟᱝ ᱤᱭᱟᱹ ᱠᱟᱱᱟ
ᱟᱨ ᱛᱟᱦᱚᱞᱮ ᱚᱠᱟ ᱥᱟᱛᱟᱢ ᱫᱚ ᱚᱠᱟᱴᱟᱜ ᱠᱟᱱ ᱛᱟᱢᱟ ᱥᱟᱛᱟᱢ ᱡᱟ
ᱥᱟᱥᱟᱝ ᱫᱚ ᱦᱟᱸᱜ ᱤᱧ ᱫᱚ ᱦᱟᱸᱜ ᱱᱤᱭᱩᱴᱨᱤᱥᱚᱱ
ᱟᱪᱪᱷᱟ ᱟᱪᱪᱷᱟ ᱟᱪᱪᱷᱟ ᱟᱪᱪᱷᱟ ᱦᱮᱸ ᱦᱮᱸ ᱚᱱᱟ ᱛᱚ ᱱᱟᱯᱟᱭ ᱥᱟᱵᱡᱮᱠᱴ ᱠᱟᱱᱟ ᱦᱳᱭ ᱵᱩᱡᱷᱟᱣᱭᱤ ᱤᱧ
ᱚᱱᱮ ᱴᱷᱤᱠ ᱜᱤ ᱦᱟᱸᱜ ᱦᱟᱛᱟᱣ ᱢᱟ ᱦᱟᱛᱟᱣ ᱦᱩᱭ ᱠᱟᱱᱟ ᱮᱱᱠᱷᱟᱱ ᱠᱚᱞᱮᱡᱽ ᱠᱚᱨᱮᱱ ᱢᱟᱪᱮᱫ ᱠᱚ ᱦᱚᱸ ᱵᱟᱝ ᱛᱮ ᱠᱟᱹᱴᱤᱡ ᱚᱱᱮ ᱮᱸᱴᱠᱮᱴᱚᱬᱮ ᱦᱩᱭᱩᱜ ᱠᱟᱱ ᱜᱮᱭᱟ ᱢᱮᱱᱮᱼᱟ ᱟᱠᱚ ᱫᱚ ᱦᱟᱸᱜ ᱢᱮᱱ ᱚᱱᱟ ᱜᱤᱛᱤᱡ ᱟᱨ ᱫᱟᱫᱟ ᱛᱟᱹᱣ ᱠᱚ ᱦᱮᱡ ᱠᱟᱱᱟ ᱛᱚ ᱦᱟᱸᱜ ᱡᱟᱦᱟ ᱢᱟᱲᱟᱝ ᱵᱮᱪ ᱠᱚ ᱦᱟᱸᱜ ᱠᱚ ᱦᱮᱡ ᱟᱠᱟᱱᱟ ᱠᱟᱹᱴᱤᱡ ᱯᱟᱲᱦᱟᱣ ᱵᱟᱝ ᱡᱤᱭᱳᱜᱨᱟᱯᱷᱤ ᱠᱚᱣᱟᱜ ᱜᱮ ᱦᱩᱭᱩᱜ ᱠᱟᱱᱟ ᱟᱞᱮ ᱠᱚᱣᱟᱜ ᱫᱚ ᱮᱠᱷᱚᱱᱚ ᱟᱣᱨᱤ ᱦᱩᱭᱩᱜᱼᱟ ᱟᱫᱚ ᱱᱤᱡᱮ ᱫᱚ ᱦᱟᱸᱜ ᱚᱱᱮ ᱡᱟᱦᱟᱱᱟᱜ ᱥᱳᱥᱟᱞ ᱢᱤᱰᱤᱭᱟ ᱡᱩᱜ ᱠᱟᱱᱟ ᱥᱮ ᱟᱨ ᱟᱹᱰᱤ ᱜᱟᱱ ᱜᱮ ᱚᱱᱮ ᱮᱢ ᱜᱮᱭᱟ ᱠᱚ ᱱᱳᱴᱤᱥ ᱠᱚ ᱱᱳᱴ ᱜᱮᱭᱟ ᱛᱚ ᱚᱱᱟ
ᱦᱩᱸ
ᱠᱟᱛᱮᱫ ᱜᱮ ᱯᱟᱲᱦᱟᱣ ᱵᱟᱲᱟ ᱦᱩᱭᱩᱜ ᱠᱟᱱᱟ
ᱟᱪᱪᱷᱟ ᱟᱪᱪᱷᱟ ᱟᱪᱪᱷᱟ ᱛᱟᱦᱞᱮ ᱟᱢ ᱫᱚ ᱢᱟᱱᱮ ᱥᱟᱱᱟᱞᱤ ᱢᱤᱰᱤᱭᱟᱢ ᱛᱮᱢ ᱯᱟᱲᱦᱟᱜ ᱠᱟᱱᱟ ᱦᱮᱸ ᱵᱟᱝ
ᱦᱮᱸ ᱥᱟᱱᱛᱟᱞᱤ ᱜᱮ
ᱟᱪᱪᱷᱟ ᱟᱪᱪᱷᱟ ᱟᱹᱰᱤ ᱱᱟᱯᱟᱭ ᱛᱟᱦᱚᱞᱮ ᱛᱚ ᱟᱯᱮ ᱫᱚ ᱟᱨᱦᱚᱸ ᱟᱵᱚᱣᱟᱜ ᱥᱟᱱᱛᱟᱲ ᱥᱟᱶᱛᱟ ᱨᱮᱱᱟᱜ ᱟᱹᱰᱤ ᱢᱟᱨᱟᱝ ᱵᱟᱝ ᱞᱟᱹᱣᱲᱤᱭᱟᱹ ᱠᱟᱱᱟ ᱯᱮ ᱪᱮᱫᱟᱜ ᱵᱟᱝ ᱢᱟ ᱚᱜᱼᱚᱭ ᱟᱵᱚᱣᱟᱜ ᱪᱤᱠᱤ ᱛᱮ ᱟᱹᱲᱤᱭᱟᱹ ᱢᱟᱱᱮ ᱱᱤᱡᱮ ᱦᱚᱸ ᱚᱱᱠᱟ ᱪᱤᱠᱤ ᱛᱮ ᱩᱞᱟᱹᱲᱤᱭᱟ ᱜᱮ ᱠᱟᱱᱟ ᱵᱚᱱ ᱟᱫᱚ ᱮᱱᱛᱮ ᱱᱚᱝᱠᱟ ᱚᱠᱛᱚ ᱦᱚᱸ ᱵᱟᱝ ᱧᱟᱢ ᱠᱟᱱᱛᱮ ᱱᱤᱛᱚᱜ ᱫᱚ ᱟᱵᱚ ᱫᱚ ᱦᱚᱜᱼᱚᱭ ᱟᱸ ᱠᱟᱹᱢᱤ ᱥᱩᱛᱨᱮ ᱥᱮ ᱪᱟᱹᱠᱨᱤ ᱥᱩᱛᱨᱮ ᱚᱱᱠᱟ ᱵᱟᱭᱨᱮ ᱨᱮ ᱦᱮᱱᱟᱜ ᱵᱚᱱᱟ ᱢᱮᱱᱠᱷᱟᱱ ᱪᱤᱠᱤ ᱛᱚ ᱱᱤᱡᱮ ᱦᱚᱸ ᱵᱟᱰᱟᱭ ᱢᱮᱱᱟᱜᱼᱟ ᱟᱹᱰᱤ ᱡᱳᱨ ᱜᱮ
ᱟᱪᱪᱷᱟ
ᱤᱧ ᱫᱚ ᱚᱝᱠᱟ ᱢᱚᱴᱟᱢᱚᱴᱤ ᱚᱱᱟ ᱚᱝᱠᱟ ᱚᱲᱟᱜ ᱨᱮ ᱚᱱᱟ ᱮᱸᱴᱠᱮᱴᱚᱬᱮ ᱩᱱᱟᱹᱜ ᱵᱟᱝ ᱛᱟᱦᱚᱞᱮ ᱨᱮᱦᱚᱸ ᱢᱟᱱᱮ ᱤᱪᱪᱷᱟᱹ ᱛᱟᱦᱮᱸ ᱞᱮᱱᱟ ᱡᱮ ᱠᱚᱢ ᱩᱢᱮᱨ ᱨᱮᱜᱮ ᱢᱟᱱᱮ ᱛᱤᱸᱜᱩ ᱠᱮᱴᱮᱡ ᱱᱟᱜ ᱟᱹᱰᱤ ᱤᱪᱪᱷᱟᱹ ᱛᱟᱦᱮᱸ ᱞᱮᱱᱟ ᱛᱚ ᱚᱱᱠᱟ ᱵᱟᱫᱷᱟᱣ ᱤᱧ ᱮᱢ ᱟᱠᱟᱫᱟ ᱵᱟᱫ ᱫᱷᱟᱣ ᱦᱮᱸ ᱢᱤᱫ ᱫᱷᱟᱣ ᱤᱧ ᱮᱢ ᱟᱠᱟ ᱢᱤᱫ ᱫᱷᱟᱣ ᱨᱮᱫᱚ ᱵᱟᱝ ᱠᱳᱣᱟᱞᱤᱯᱷᱟᱭ ᱦᱩᱭ ᱞᱮᱱᱟ ᱟᱨ ᱢᱤᱫᱷᱟᱧ ᱮᱢ ᱠᱮᱫᱼᱟ ᱚᱱᱟ ᱯᱚᱨᱮ ᱠᱳᱣᱟᱞᱤᱯᱷᱟᱭ ᱠᱟᱛᱮᱜ ᱦᱚᱸ ᱱᱤᱛᱚᱜ ᱫᱚ ᱤᱡᱮ ᱠᱟᱹᱢᱤ ᱠᱚᱨᱟᱣ ᱦᱩᱭᱩᱜ ᱠᱟᱱᱟ ᱵᱟᱫᱷᱟᱣ ᱛᱮᱜᱮ ᱤᱧ ᱫᱚ ᱦᱟᱜ ᱜᱚᱵᱷᱚᱨᱢᱮᱱᱴ ᱡᱚᱵ ᱫᱚᱧ ᱧᱟᱢ ᱟᱠᱟᱜᱼᱟ ᱮᱠᱩᱥ ᱵᱚᱪᱷᱚᱨ ᱨᱮ ᱧᱟᱢ ᱢᱟᱱᱮ ᱛᱤᱱᱟᱹᱜ ᱢᱟᱨᱟᱝ ᱢᱤᱫᱴᱮᱱ ᱵᱷᱟᱜᱜᱚ ᱨᱮᱱᱟᱜ ᱠᱟᱛᱷᱟ ᱵᱩᱡᱷᱟᱹᱣ ᱫᱟᱢ ᱛᱚ
ᱟ
ᱦᱩᱸ ᱟᱫᱚ ᱚᱱᱟᱜᱤᱧ ᱞᱟᱹᱭ ᱟᱯᱮᱭᱟ ᱟᱯᱮ ᱦᱚᱸ ᱢᱟᱱᱮ ᱚᱞᱚᱜ ᱯᱟᱲᱦᱟᱜ ᱥᱟᱶ ᱥᱟᱶᱛᱮ ᱢᱟᱱᱮ ᱪᱮᱥᱴᱟᱭ ᱯᱮ ᱡᱟᱛᱮ ᱱᱚᱝᱠᱟᱱᱟᱜ ᱡᱟᱦᱟᱸ ᱠᱚ ᱵᱷᱮᱠᱮᱱᱥᱤ ᱩᱫᱩᱜ ᱠᱟᱱᱟ ᱥᱮ ᱥᱚᱨᱠᱟᱨᱤ ᱵᱷᱮᱠᱮᱱᱥᱤ ᱠᱚ ᱚᱱᱟ ᱠᱚ ᱠᱤᱱᱛᱩ ᱮᱯᱞᱟᱭ ᱨᱮᱱᱟᱜ ᱨᱤᱠᱟᱹᱭ ᱛᱟᱵᱚᱱ ᱯᱮ ᱦᱳᱭ ᱥᱮ
ᱟᱪ ᱦᱮᱸ ᱯᱟᱲᱦᱟᱣ ᱠᱟᱛᱮᱜ ᱢᱟ ᱪᱮᱫᱵᱚᱱ ᱪᱤᱠᱟᱹ ᱫᱟᱲᱮᱭᱟᱜ ᱵᱟᱵᱚᱱ ᱵᱟᱲᱟᱭᱟ ᱦᱮ ᱛᱟᱨᱮ ᱦᱚᱸ ᱟᱵᱳᱫᱚ ᱟᱵᱚᱣᱟᱜ ᱡᱟᱦᱟ ᱚᱞ ᱪᱤᱠᱤ ᱚᱱᱟ ᱢᱮᱱ ᱢᱟᱲᱟᱝ ᱛᱮᱱᱟᱜ ᱵᱚᱱ ᱪᱮᱥᱴᱟᱭᱟ ᱟᱵᱳ ᱫᱚ
ᱵᱟᱝᱵᱚᱱ ᱯᱟᱲᱦᱟᱜ ᱠᱟᱱᱟ ᱦᱟᱜ ᱚᱱᱟ ᱫᱚ ᱵᱟᱝ ᱠᱟᱱᱟ ᱟᱵᱚ ᱱᱚᱣᱟ ᱠᱚᱢᱯᱟᱱᱤ ᱢᱟᱫᱽᱫᱷᱚᱢ ᱛᱮ ᱟᱭᱢᱟ ᱞᱮᱠᱟᱱᱟᱜ ᱵᱚᱱ ᱧᱟᱢᱟ ᱡᱮᱢᱚᱱ ᱦᱟᱸᱜ ᱵᱤ ᱮᱰ ᱠᱚᱞᱮᱡᱽ ᱵᱤ ᱮᱰ ᱯᱤ ᱮᱪ ᱢ ᱚᱱᱟ ᱯ ᱮ ᱯᱦᱟ ᱡᱤ ᱚᱵᱚᱦᱤᱛ ᱚᱱᱟ ᱡᱩᱫᱤ ᱵᱟᱝᱵᱚᱱ ᱥᱟ. ᱛ ᱯᱟᱲᱟᱜ ᱠᱷᱟᱱ ᱡᱩᱫᱤ ᱟᱵᱚ ᱡᱟᱸᱜᱟ ᱠᱟᱲᱤ ᱵᱟᱵᱚᱱ ᱜᱟᱹᱭᱤᱭᱟ ᱢᱟ ᱵᱟᱝ ᱛᱟᱠᱷᱟᱱ ᱟᱵᱚ ᱚᱱᱟ ᱪᱤᱠᱟᱹ ᱛᱮᱵᱚᱱ ᱧᱟᱢ ᱵᱟᱵᱚᱱ ᱧᱟᱢ ᱫᱟᱲᱮᱭᱟᱜᱼᱟ ᱟᱵᱚ ᱱᱤᱛ ᱠᱷᱚᱱᱟᱜ ᱜᱤᱰᱤ ᱦᱩᱭᱩᱜ ᱛᱟᱵᱚᱱᱟ
ᱦᱳᱭ ᱦᱳᱭ ᱟᱪᱪᱷᱟ ᱚᱱᱮ ᱠᱤᱪᱷᱩ ᱫᱤᱱ ᱢᱟᱲᱟᱝ ᱛᱮ ᱦᱮᱸ ᱢᱮ ᱵᱤ ᱩᱱᱤ ᱤᱠᱩᱥ ᱛᱟᱹᱨᱤᱠᱷ ᱨᱮ ᱢᱤᱫᱴᱟᱝ ᱥᱳᱥᱟᱞ ᱢᱤᱰᱤᱭᱟ ᱨᱮ ᱢᱤᱫᱴᱟᱝ ᱤᱭᱟᱹ ᱧᱮᱞᱚᱜ ᱠᱟᱱ ᱛᱟᱦᱮᱫ ᱦᱮᱸ ᱥᱮ ᱟ ᱢᱤᱫᱴᱟᱝ ᱪᱮᱫ ᱤᱧ ᱞᱟᱹᱭᱟ ᱢᱟᱱᱮ ᱚᱱᱠᱟ
ᱦᱮᱸ ᱡᱷᱟᱲᱜᱨᱟᱢ ᱫᱚ ᱱᱚᱰᱮ ᱠᱚ
ᱦᱳᱭ ᱵᱤ ᱮᱰ ᱠᱚᱞᱮᱡᱽ ᱤᱫᱤ ᱠᱟᱛᱮ ᱚᱰᱮ ᱧᱮᱞ ᱠᱟᱛᱮᱫ ᱯᱟᱹᱴᱷᱩᱣᱟᱹ ᱠᱚ ᱟᱬᱜᱳ ᱞᱮᱱ ᱛᱟᱦᱮᱸᱜ ᱥᱳᱥᱟᱞ ᱢᱤᱰᱤᱭᱟ ᱨᱮ ᱧᱮᱞᱚᱜ ᱠᱟᱱ ᱛᱟᱦᱮᱸᱫ ᱟᱫᱚ ᱧᱮᱞ ᱦᱩᱭᱱᱟ ᱡᱮ ᱥᱟᱹᱨᱤᱜᱮ ᱱᱤᱡᱮ ᱩᱱᱨᱮ ᱛᱟᱦᱚᱞᱮ ᱠᱷᱟᱱ ᱱᱟᱯᱟᱭ ᱵᱩᱡᱷᱟᱹᱣᱠᱚᱜᱼᱟ ᱡᱮ ᱩᱱᱠᱩ ᱯᱟᱹᱴᱷᱩᱣᱟᱹ ᱠᱚ ᱥᱟᱶ ᱜᱚᱲᱚ ᱮᱢ ᱜᱟᱱ ᱠᱚᱣᱟ ᱛᱚ ᱠᱟᱛᱷᱟ ᱫᱚ ᱦᱩᱭᱩᱜ ᱠᱟᱱᱟ ᱧᱮᱞ ᱵᱮᱱ ᱟᱢ ᱚ ᱡᱩᱫᱤ ᱟᱯᱮ ᱯᱟᱹᱴᱷᱩᱣᱟᱹ ᱠᱚ ᱡᱩᱫᱤ ᱵᱟᱯᱮ ᱞᱟᱦᱟᱜ ᱛᱟᱵᱚᱱᱟ ᱛᱚ ᱥᱟᱱᱛᱟᱲ ᱥᱟᱶᱛᱟ ᱨᱮᱱ ᱥᱟᱶᱛᱟ ᱨᱮᱱ ᱦᱚᱲ ᱦᱚ ᱪᱮᱠᱟᱛᱮᱠᱚ ᱞᱟᱦᱟᱜᱼᱟ ᱢᱟᱨᱟᱝ ᱦᱩᱭᱩᱜ ᱯᱟᱹᱴᱷᱩᱣᱟᱹ ᱠᱚᱯᱮ ᱞᱟᱦᱟ ᱞᱮᱱᱠᱷᱟᱱ ᱚᱵᱚᱥᱚᱭ ᱞᱟᱡ ᱨᱮᱸᱜᱮᱡ ᱞᱟᱹᱜᱤᱫ ᱚᱵᱚᱥᱚᱭ ᱡᱟᱦᱟᱸᱭ ᱦᱮᱛᱚᱜ ᱟᱢ ᱢᱮᱱᱟᱜ ᱢᱮᱭᱟ ᱟᱢᱨᱮᱱ ᱜᱟᱨᱡᱮᱱ ᱩᱱᱠᱩ ᱦᱚᱸ ᱦᱤᱡᱩᱜ ᱟᱭ ᱚᱱᱟ ᱥᱟᱶᱛᱮ ᱟᱨᱦᱚᱸ ᱟᱨᱦᱚᱸ ᱠᱚᱴᱮᱡ ᱦᱚᱲ ᱠᱚ ᱦᱤᱡᱩᱜᱼᱟ ᱱᱚᱣᱟ ᱫᱚ ᱟᱯᱮ ᱫᱚ ᱥᱩᱫᱩ ᱟᱯᱮ ᱞᱟᱹᱜᱤᱫ ᱯᱮ ᱯᱟᱲᱦᱟᱜ ᱠᱟᱱᱟ ᱚᱱᱠᱟ ᱫᱚ ᱵᱟᱝ ᱟᱵᱚᱣᱟᱜ ᱥᱟᱶᱛᱟ ᱞᱟᱹᱜᱤᱫ ᱟᱵᱚᱣᱟᱜ ᱡᱟᱛᱮ ᱡᱟᱦᱟᱸ ᱚᱞᱪᱤᱠᱤ ᱤᱥᱠᱨᱤᱯ ᱚᱱᱟ ᱯᱮ ᱵᱟᱧᱪᱟᱣ ᱫᱚᱦᱚᱭᱮᱜ-ᱟ ᱡᱤᱭᱟᱹᱲ ᱯᱮ ᱫᱚᱦᱚᱭᱮᱫ-ᱟ ᱛᱟᱦᱮ ᱟᱯᱮ ᱫᱚ ᱠᱤᱱᱛᱩ ᱥᱟᱶᱛᱟ ᱨᱮᱱ ᱞᱟᱹᱣᱲᱤᱭᱟᱹ ᱢᱮᱱᱛᱮᱦᱚᱸ ᱞᱮᱠᱷᱟᱜ ᱜᱮᱭᱟ ᱦᱮᱸᱥᱮ
ᱡᱟᱦᱟᱸᱭ ᱠᱚ ᱯᱟᱲᱦᱟᱜ ᱠᱟᱱᱟ ᱥᱮ ᱢᱟᱱᱮ ᱟᱵᱚ ᱥᱟᱱᱛᱟᱲᱤ ᱢᱟᱫᱽᱫᱷᱚᱢ ᱛᱮ ᱡᱟᱦᱟᱸ ᱠᱚ ᱯᱟᱲᱦᱟᱜ ᱠᱟᱱᱟ ᱱᱤᱛᱚᱜ ᱡᱚ ᱵᱟᱝᱠᱚ ᱞᱟᱭᱮᱫ ᱛᱟᱠᱚᱣᱟ ᱵᱟᱝᱠᱚ ᱞᱟᱦᱟᱭ ᱛᱟᱠᱚᱣᱟ ᱟᱵᱚ ᱥᱟᱱᱛᱟᱞ ᱫᱚ ᱵᱟᱝ ᱞᱟᱦᱟ ᱫᱟᱲᱮᱭᱟᱜ-ᱟ ᱠᱟᱨᱚᱱ ᱦᱩᱭᱩᱜ ᱠᱟᱱᱟ ᱠᱚ
ᱦᱮᱸ ᱢᱟᱱᱮ ᱟᱵᱳ ᱡᱟᱦᱟᱸᱭ ᱢᱟᱱᱮ ᱡᱟᱦᱟᱸᱭ ᱚᱞᱚᱜ ᱠᱟᱱᱟᱭ ᱥᱮ ᱩᱱᱤᱜᱮ ᱦᱟᱸᱜ ᱢᱟᱱᱮ ᱪᱮᱫ ᱠᱚ ᱞᱟᱹᱭᱟ ᱩᱱᱤ ᱞᱟᱦᱟ ᱫᱚ ᱛᱟᱲᱟᱢ ᱫᱟᱲᱮᱭᱟᱜ-ᱟ ᱩᱱᱤ ᱛᱤ ᱨᱮ ᱡᱳᱨᱟᱭ ᱛᱚᱵᱮ ᱟᱹᱱᱤᱡ ᱜᱮ ᱦᱟᱸᱜ ᱢᱟᱱᱮ ᱞᱟᱦᱟ ᱤᱫᱤ ᱫᱟᱲᱮᱭᱟᱜ-ᱟᱭ ᱡᱟᱸᱦᱟᱭ ᱥᱤᱠᱠᱷᱟ ᱢᱚᱱᱛᱨᱤ ᱠᱟᱱᱟᱭ ᱥᱮ ᱩᱱᱤ ᱛᱚᱵᱮ ᱡᱟᱹᱱᱤ ᱟᱵᱚ ᱵᱚᱱ ᱠᱟᱲᱟᱣ ᱫᱟᱲᱮᱭᱟ ᱡᱮ ᱟᱞᱮ ᱞᱮ ᱚᱞᱚᱜ ᱠᱟᱱᱟ ᱡᱚᱠᱷᱚᱱ ᱱᱤᱭᱟᱹᱛᱮ ᱟᱢ ᱟᱨ ᱱᱤᱭᱟᱹᱜ ᱥᱟᱛᱟᱢ ᱩᱫᱩᱜ ᱩᱛᱮᱠᱷᱟᱱ ᱟᱞᱮ ᱱᱤᱭᱟᱹ ᱛᱮᱞᱮᱞᱚᱜᱼᱟ ᱟᱵᱚ ᱡᱮᱵᱚᱱ ᱦᱚᱦᱚ ᱵᱟᱲᱟᱭ ᱛᱚᱵᱮ ᱮᱱᱠᱷᱟᱱ ᱟᱵᱚ ᱟᱵᱚ ᱢᱟᱨᱟᱝ ᱢᱟᱲᱟᱝ ᱥᱮᱫ ᱮᱢ ᱪᱤᱠᱟ ᱫᱤᱭᱮᱴ ᱚᱱᱟ ᱯᱤᱭᱤᱪᱰᱤ ᱰᱤᱭᱮᱞᱮᱴ ᱚᱱᱟ ᱠᱚ ᱠᱚᱨᱟᱣ ᱥᱮ ᱚᱱᱟ ᱠᱚ ᱟᱵᱚ ᱩᱱ ᱫᱟᱣ ᱧᱟᱢ ᱫᱟᱲᱮᱜ ᱩᱱ ᱫᱚ ᱦᱮᱸ ᱟᱨ ᱟᱵᱚ ᱥᱮ ᱯᱟᱹᱴᱷᱩᱣᱟᱹ ᱠᱚ ᱡᱩᱫᱤ ᱦᱟᱸᱜ ᱱᱤᱛᱚᱝ ᱵᱟᱵᱚᱱ ᱞᱟᱦᱟᱜ-ᱟ ᱥᱮ
ᱦᱩᱸ
ᱵᱟᱵᱚᱱ ᱢᱟᱲᱟᱝ ᱚᱜ-ᱟ ᱦᱮᱸ ᱦᱮᱸ ᱪᱤᱠᱟᱹ ᱛᱮ ᱟᱵᱚ ᱚᱵᱚᱠᱚᱣᱟᱜ ᱚᱱᱟ ᱪᱤᱠ ᱚᱱᱚ ᱦᱮᱸ ᱟᱵᱚ ᱠᱚ ᱡᱟᱦᱟᱸ ᱵᱚᱱ ᱢᱮ ᱟᱵᱚ ᱡᱟᱦᱟᱸ ᱞᱟᱯᱷᱟᱝ ᱢᱮᱱᱛᱮᱫ ᱪᱟᱞᱟᱜ ᱨᱮᱱᱟᱜ ᱤᱭᱟᱹ ᱵᱚᱱ ᱧᱮᱞᱮᱜ-ᱟ ᱧᱩᱛᱩᱢ ᱦᱚᱸ ᱵᱚᱱ ᱧᱮᱞᱟ-ᱟ ᱚᱱᱟ ᱦᱚᱸ ᱟᱫᱚ ᱵᱟᱵᱚᱱ ᱪᱟᱞᱟᱜ-ᱟ ᱚᱱᱟ ᱦᱩᱭᱩᱜ ᱠᱟᱱᱟ ᱯᱟᱹᱴᱷᱣᱟᱹ ᱯᱟᱹᱴᱷᱣᱟᱹ ᱪᱮᱫ ᱞᱮᱠᱟ ᱠᱚ ᱦᱮᱸ ᱢᱟ ᱞᱟᱹᱭ ᱢᱮ
ᱦᱮᱸ ᱠᱟᱛᱷᱟ ᱫᱚ ᱱᱚᱣᱟ ᱵᱩᱡᱷᱟᱹᱣ ᱯᱮ ᱯᱳᱭᱞᱳ ᱟᱵᱚᱣᱟᱜ ᱞᱟᱡ ᱨᱮᱸᱜᱮᱡ ᱫᱚ ᱠᱤᱱᱛᱩ ᱮᱴᱟᱜ ᱦᱚᱲ ᱫᱚ ᱵᱟᱠᱚ ᱞᱟᱹᱭᱟ ᱵᱩᱡᱷᱟᱹᱣ ᱮᱱᱟ ᱟᱵᱚᱣᱟᱜ ᱞᱟᱡ ᱨᱮᱸᱜᱮᱡ ᱫᱚ ᱠᱤᱱᱛᱩ ᱟᱯᱱᱟᱨ ᱜᱮᱢ ᱞᱟᱹᱭᱟ ᱟᱢ ᱡᱩᱫᱤ ᱟᱵᱚ ᱧᱮᱞ ᱵᱮᱱ ᱡᱩᱫᱤ ᱟᱢ ᱯᱩᱛᱷᱤ ᱯᱚᱛᱚᱵ ᱨᱮ ᱯᱟᱲᱦᱟᱣ ᱠᱟᱛᱮᱜ ᱮᱢ ᱧᱮᱞᱟ ᱡᱟᱦᱟᱸ ᱟᱵᱚᱣᱟᱜ ᱡᱚᱢᱥᱤᱢ ᱵᱤᱛᱛᱤ ᱠᱷᱚᱱᱟᱜ ᱥᱮ ᱟᱨ ᱮᱢᱟᱱ ᱯᱩᱛᱷᱤ ᱠᱚ ᱢᱮᱱᱟᱜ ᱟᱠᱟᱫᱟ ᱟᱵᱚ ᱫᱚ ᱠᱤᱪᱷᱩ ᱡᱟ ᱠᱤᱪᱷᱩ ᱟᱵᱚ ᱟᱹᱭᱫᱟᱹᱨ ᱵᱚᱱ ᱧᱟᱢ ᱠᱟᱫᱟ ᱡᱷᱚᱛᱚ ᱠᱤᱱᱛᱩ ᱟᱸᱫᱳᱲ ᱠᱟᱛᱮᱫ ᱥᱮ ᱨᱮᱡ ᱠᱟᱜ ᱠᱟᱛᱮ ᱵᱚᱱ ᱧᱟᱢᱫᱟ ᱟᱵᱚᱣᱟᱜ ᱜᱮ ᱠᱟᱱᱟ ᱮᱱᱛᱮᱫ ᱚᱱᱟ ᱦᱚᱸ ᱨᱮᱡ ᱞᱟᱜᱟᱣ ᱟᱠᱟᱱ ᱛᱟᱵᱚᱱᱟ ᱠᱤᱱᱛᱩ ᱟᱵᱚᱣᱟᱜ ᱜᱮ ᱠᱟᱱᱟ ᱚᱱᱟ ᱫᱚ ᱛᱟᱦᱚᱞᱮ ᱦᱚᱸᱜᱚᱝᱠᱟ ᱵᱩᱡ ᱱᱟ ᱱᱚᱣᱟ ᱵᱩᱡ ᱞᱟᱜᱟᱣ ᱵᱚᱱᱟ ᱡᱮ ᱵᱟᱝ ᱟᱵᱚ ᱫᱚ ᱡᱟ ᱠᱤᱪᱷᱩ ᱟᱵᱚ ᱧᱟᱢ ᱥᱟᱱᱟᱮᱫ ᱵᱚᱱᱟ ᱢᱮᱱᱛᱮ ᱟᱵᱚ ᱫᱚ ᱟᱵᱚᱣᱟᱜ ᱟᱹᱭᱫᱟᱹᱨ ᱢᱟᱱᱮ ᱤᱭᱟᱹᱛᱮ ᱵᱟᱝᱞᱟ ᱛᱮ ᱠᱟᱛᱷᱟ ᱵᱟᱹᱱᱩᱜ-ᱟ ᱪᱷᱤᱱᱭᱮ ᱱᱤᱛᱮ ᱦᱚᱭ ᱚᱱᱮ ᱱᱚᱝᱠᱟ ᱟᱨᱠᱤ ᱤᱭᱟᱹ ᱠᱟᱛᱮᱜ ᱦᱟᱛᱟᱣ ᱦᱩᱭᱩᱜ-ᱟ ᱦᱮᱸᱥᱮ
ᱱᱤᱡᱮᱨᱟᱜ ᱟᱹᱭᱫᱟᱹᱨ ᱫᱚ ᱱᱤᱡᱮ ᱛᱮᱜᱮ ᱨᱮᱡ ᱦᱩᱭᱩᱜ-ᱟ
ᱦᱳᱭ ᱦᱳᱭ ᱛᱚ ᱚᱱᱟ ᱠᱚ ᱢᱚᱱᱮ ᱠᱟᱛᱮᱜ ᱟᱯᱮ ᱦᱚᱸ ᱱᱚᱣᱟ ᱠᱚᱨᱮ ᱡᱚᱯᱲᱟᱣ ᱛᱟᱦᱮᱱ ᱛᱟᱵᱚᱱ ᱯᱮ ᱥᱮ ᱠᱩᱨᱩᱢᱩᱴᱩᱭ ᱛᱟᱵᱚᱱ ᱯᱮ ᱟᱨ ᱥᱟᱶ ᱟᱞᱮᱦᱚᱸ ᱢᱮᱱᱟᱜ ᱞᱮᱭᱟ ᱫᱤᱱᱟᱹᱢ ᱫᱤᱱ ᱞᱮᱠᱟ ᱜᱮ ᱦᱮᱸᱥᱮ ᱟᱪᱪᱷᱟ ᱟᱯᱮ ᱢᱟᱲᱟᱝ ᱨᱮ ᱛᱟᱦᱮᱱ ᱛᱟᱵᱚᱱ ᱯᱮ ᱚᱱᱟᱠᱷᱟᱱ ᱜᱮ
ᱦᱩᱸ ᱦᱮ
ᱟᱪᱪᱷᱟ ᱛᱟᱦᱚᱞᱮ ᱚᱱᱠᱟ ᱛᱤᱱᱟᱹᱜ ᱜᱟᱱ ᱯᱟᱹᱴᱷᱩᱣᱟᱹ ᱠᱚ ᱢᱮᱱᱟᱜ ᱟᱠᱟᱜ ᱯᱮᱭᱟ ᱟᱯᱮ ᱡᱟᱦᱟᱸ ᱨᱮᱯᱮ ᱚᱞᱚᱜ ᱠᱟᱱᱟ ᱠᱚᱞᱮᱡᱽ ᱨᱮᱫᱚ ᱵᱟᱝ ᱢᱤᱰᱤᱭᱟᱢ ᱨᱮᱱ ᱯᱟᱹᱴᱷᱩᱣᱟᱹ ᱠᱟᱱᱟᱢ
ᱦᱩᱸ ᱢᱮᱱᱟᱜ ᱠᱟᱜ ᱞᱮᱭᱟ ᱰᱤᱯᱟᱨᱢᱮᱱᱴ ᱠᱚᱫᱚ ᱛᱤᱱᱟᱹᱜ ᱡᱤᱭᱳᱜᱨᱟᱯᱷᱤ ᱥᱟᱱᱛᱟᱞᱤ ᱛᱟᱯᱚᱨ ᱱᱤᱭᱩᱴᱮᱥᱚᱱ ᱛᱟᱯᱚᱨᱮ ᱦᱤᱥᱴᱨᱤ ᱯᱷᱤᱞᱚᱡᱚᱯᱤ ᱯᱚᱞᱤᱴᱮᱠᱮᱞ ᱥᱟᱭᱮᱱᱥ ᱢᱮᱱᱟᱜ ᱟ ᱟᱨ ᱥᱟᱱᱛᱟᱤ ᱫᱚ ᱦᱟᱸᱜ ᱢᱮᱱᱟᱜ ᱜᱮᱭᱟ ᱦᱮᱸ ᱟᱫᱚ ᱚᱱᱟ ᱱᱤᱭᱩᱴᱨᱮᱥᱚᱱ ᱤᱱᱰᱤᱭᱟ ᱯᱷᱟᱥᱴᱮᱪ ᱦ
ᱟᱪᱪᱷᱟ ᱟᱪᱪᱷᱟ ᱚ ᱛᱟᱦᱞᱮ ᱛᱚ ᱟᱨᱦᱚᱸ ᱟᱹᱰᱤ ᱢᱟᱨᱟᱝ ᱟᱢ ᱞᱟᱹᱜᱤᱫ ᱫᱚ ᱟᱹᱰᱤ ᱢᱟᱨᱟᱝ ᱚᱯᱚᱨᱪᱩᱱᱤᱴᱤ ᱠᱟᱱᱟ ᱛᱚ ᱮᱱᱛᱮᱫ ᱚᱱᱟᱜᱤᱧ ᱞᱟᱹᱭᱟ ᱵᱷᱟᱜᱤ ᱡᱩᱛ ᱯᱟᱲᱦᱟᱜ ᱛᱟᱵᱚᱱ ᱢᱮ ᱵᱷᱟᱜᱤ ᱡᱩᱛ ᱯᱟᱲᱦᱟᱜ ᱢᱮ ᱦᱮᱸ ᱛᱟᱦᱞᱮ ᱮᱠᱞᱟ ᱜᱮ ᱢᱮᱱᱟᱜ ᱢᱮᱭᱟ ᱢᱟᱱᱮ ᱟᱡᱚᱢ ᱟᱱᱜ ᱪᱤᱫ ᱠᱟᱱᱟ ᱟᱯᱮ ᱴᱷᱮᱱ ᱫᱚ ᱯᱟᱲᱦᱟᱜ ᱢᱮ ᱡᱟ ᱠᱤᱪᱷᱩ ᱢᱮᱱᱟᱜᱼᱟ ᱠᱚᱥᱴᱚ ᱠᱟᱛᱮᱜ ᱜᱤ ᱯᱟᱲᱦᱟᱜ ᱢᱮ ᱮᱴᱟᱜ ᱠᱤᱪᱷᱩ ᱫᱚ ᱟᱞᱚᱢ ᱧᱮᱞᱟ ᱤᱧᱫᱩᱧ ᱞᱟᱹᱭᱟ ᱯᱟᱲᱦᱟᱜ ᱢᱮ ᱴᱷᱤᱠᱜᱮᱭᱟ ᱡᱮᱦᱮᱛᱩ ᱱᱩᱱᱟᱹᱜ ᱥᱟᱹᱜᱤᱧ ᱮᱢ ᱦᱮᱡ ᱠᱟᱱᱟ ᱠᱚᱞᱮᱡᱽ ᱮᱢ ᱦᱮᱡ ᱠᱟᱱᱟ ᱱᱤᱥᱪᱚᱭ ᱟᱢ ᱫᱚ ᱟᱫᱚ ᱮᱴᱟᱜ ᱠᱤᱪᱷᱩ ᱫᱚ ᱩᱱᱟᱹᱜ ᱤᱪᱪᱷᱟᱹ ᱫᱚ ᱵᱟᱹᱱᱩᱜᱼᱟ ᱵᱚᱞᱮ ᱪᱮᱫ ᱠᱟᱱᱟᱢ ᱛᱟᱯᱟᱢ ᱥᱮ ᱪᱮᱫ ᱨᱤᱠᱟᱹᱭ ᱢᱮ ᱱᱤᱭᱩᱴᱨᱤᱥᱮᱱ ᱫᱚ ᱦᱩᱭᱩᱜ ᱠᱟᱱᱟ ᱦᱟᱭᱟᱨ ᱮᱰᱩᱠᱮᱥᱚᱱ ᱥᱟᱵᱽᱡᱮᱠᱴ ᱠᱟᱱᱟ ᱛᱚ ᱤᱞᱮᱵᱷᱮᱱ ᱦᱮᱸ ᱤᱞᱮᱵᱷᱮᱱ ᱟᱨ ᱴᱩᱭᱮᱞᱵᱷ ᱨᱮ ᱜᱮ ᱧᱟᱢᱚᱜᱼᱟ ᱦᱮᱸ ᱥᱮ
ᱦᱮᱸ
ᱚᱱᱟ ᱠᱚᱫᱚ ᱦᱟᱭᱟᱨ ᱮᱰᱩᱠᱮᱥᱚᱱ ᱥᱟᱵᱽᱡᱮᱠᱴ ᱠᱟᱱᱟ ᱟᱫᱚ ᱚᱱᱟ ᱞᱮᱠᱟ ᱛᱮ ᱟᱢ ᱠᱤᱱᱛᱩ ᱟᱨ ᱛᱮᱭᱟᱨ ᱞᱟᱜᱟᱣᱢᱟ ᱦᱮᱥᱮ
ᱦᱩᱸ ᱦᱩᱸ
ᱱᱚᱜ ᱚᱭ ᱡᱮᱢᱚᱱ ᱵᱤᱮᱰ ᱠᱚᱞᱮᱡᱽ ᱨᱮ ᱡᱟᱛᱮ ᱟᱹᱰᱤ ᱡᱳᱨ ᱯᱮ ᱨᱟᱸᱜᱟᱣᱱᱟ ᱚᱸᱰᱮ ᱢᱤᱫᱴᱟᱝ ᱢᱤᱪᱷᱤᱞ ᱯᱮ ᱫᱚᱦᱚ ᱞᱮᱫᱼᱟ ᱚᱱᱟᱜᱮ ᱵᱩᱡᱷᱟᱹᱣ ᱱᱟ ᱡᱮ ᱟᱵᱚᱨᱮᱱ ᱯᱟᱹᱴᱷᱩᱣᱟᱹ ᱠᱚ ᱚᱱᱟ ᱚᱠᱚᱭ ᱫᱤᱭᱟᱹ ᱠᱚ ᱞᱟᱹᱲᱦᱟᱹᱭ ᱠᱟᱱ ᱛᱟᱵᱚᱱᱟ ᱟᱫᱚ ᱮᱱᱛᱮ ᱱᱤᱡᱮ ᱦᱚᱸ ᱡᱩᱫᱤ ᱚᱸᱰᱮ ᱥᱮᱴᱮᱨ ᱛᱟᱦᱮᱸ ᱦᱩᱭ ᱠᱚᱜᱼᱟ ᱟᱹᱰᱤ ᱱᱟᱯᱟᱭ ᱵᱩᱡᱷᱟᱹᱣ ᱠᱚᱜᱼᱟ
ᱛᱚ ᱚᱱᱟ ᱡᱟᱭᱜᱟ ᱨᱮ ᱥᱮᱴᱮᱨ ᱵᱟᱝ ᱛᱟᱦᱮᱸ ᱦᱩᱭ ᱞᱮᱱᱟ ᱦᱮᱸ
ᱟᱨᱦᱚ ᱠᱚ ᱚᱠᱚᱜ ᱢᱟᱱᱮ ᱯᱚᱫᱽ ᱚᱵᱚᱨᱳᱫᱷ ᱞᱮᱠᱟ ᱢᱤᱫᱴᱟᱝ ᱠᱚ ᱢᱮᱱ ᱵᱟᱲᱟᱭᱮᱫ ᱛᱟᱦᱮᱸᱱᱟ ᱚᱱᱮ ᱢᱤᱫᱴᱮᱱ ᱢᱟᱱᱮ ᱡᱩᱫᱤ ᱦᱟᱸᱜ ᱛᱤᱨᱤᱥᱮ ᱡᱩᱞᱟᱭ ᱦᱮᱸ ᱡᱩᱫᱤ ᱵᱟᱝ ᱦᱟᱸᱜ ᱩᱱᱤ ᱞᱟᱹᱜᱩᱜ ᱟ ᱥᱮ ᱮᱢᱱᱤ ᱢᱟᱬᱟᱝ ᱠᱷᱚᱱᱟᱜ ‌ᱥᱮᱢ ᱢᱮᱱᱟᱜ ᱥᱟᱶ ᱱᱤᱡᱮᱨᱟᱜ ᱩᱸᱜ ᱵᱩᱡ ᱦᱟᱜ ᱟᱫᱚ ᱵᱟᱭ ᱥᱤᱨᱤᱣ ᱠᱟᱜᱟ ᱛᱚ ᱚᱱᱟ ᱱᱟᱠᱷᱟ ᱜᱮ ᱦᱟᱸᱜ ᱱᱚᱝᱠᱟ ᱤᱭᱟᱹ ᱠᱚᱨᱟᱣ ᱦᱩᱭ ᱞᱮᱱ ᱛᱟᱦᱮᱱ ᱨᱮᱞᱤ ᱠᱚᱨᱟᱣ ᱦᱩᱭ ᱞᱮᱱ ᱛᱟᱦᱮᱱ ᱟᱫᱚ ᱦᱟᱸᱜ ᱡᱩᱫᱤ ᱦᱟᱸᱜ ᱟᱨ ᱵᱮᱲᱟ ᱡᱩᱫᱤ ᱵᱟᱝ ᱤᱭᱟᱹ ᱠᱚᱨᱟᱣ ᱟᱭ ᱛᱟᱦᱚᱞᱮ ᱠᱷᱟᱱ ᱦᱟᱸᱜ ᱢᱟᱱᱮ ᱢᱮᱱ ᱜᱮ ᱢᱮᱱ ᱠᱟᱣᱫᱮᱭᱟ ᱡᱮ ᱡᱩᱫᱤᱼᱼ ᱡᱩᱫᱤ ᱵᱟᱢ ᱞᱟᱹᱜᱩᱭᱟᱢ ᱦᱟᱸᱜ ᱱᱚᱣᱟ ᱡᱩᱫᱤ ᱦᱟᱸᱜ ᱵᱟᱝ ᱤᱥᱴᱟᱴᱟ ᱛᱟᱦᱚᱞᱮ ᱠᱷᱟᱱ ᱟᱢ ᱫᱚ ᱦᱩᱧ ᱦᱟᱜ ᱢᱟᱨᱟᱝ ᱧᱚᱜ ᱦᱮᱞᱛᱟᱣ ᱠᱷᱟᱜ ᱫᱚ ᱱᱚᱝᱠᱟ ᱦᱟᱸᱜ ᱢᱮᱱ ᱵᱟᱲᱟ ᱦᱩᱭ ᱢᱮᱱᱦᱩᱭ
ᱦᱮᱸ ᱟᱪᱪᱷᱟ ᱟᱪᱪᱷᱟ ᱟᱪᱪᱷᱟ
ᱦᱮᱸ
ᱟᱪᱪᱷᱟ ᱟᱹᱰᱤ ᱱᱟᱯᱟᱭ ᱱᱚᱣᱟ ᱟᱹᱰᱤ ᱢᱟᱨᱟᱝ ᱠᱟᱹᱢᱤ ᱦᱚᱨᱟ ᱟᱫᱚ ᱮᱱᱛᱮ ᱱᱚᱣᱟ ᱠᱚᱫᱚ ᱱᱚᱣᱟ ᱠᱚᱫᱚ ᱪᱮᱫ ᱞᱮᱠᱟᱜ ᱠᱟᱱᱟ ᱢᱟᱱᱮ
ᱛᱮ
ᱮᱢᱱᱤ ᱛᱮᱜᱮ ᱩᱱᱠᱩ ᱚᱯᱷᱤᱥᱟᱨ ᱠᱚᱫᱚ ᱪᱮᱫ ᱞᱮᱠᱟᱱᱟ ᱠᱚ ᱟᱢ ᱡᱟᱦᱟᱸ ᱛᱤᱱᱟᱹᱜ ᱞᱟᱹᱭ ᱟᱠᱚ ᱢᱮ ᱡᱟᱦᱟᱸ ᱛᱤᱱᱟᱹᱜ ᱵᱟᱨ ᱵᱟᱨ ᱳ ᱟᱪᱪᱷᱟ ᱦᱮᱸ ᱚᱱᱟ ᱫᱩᱧ ᱠᱩᱞ ᱠᱟᱜᱼᱟ ᱟᱪᱪᱷᱟ ᱦᱮᱸ ᱚᱱᱟ ᱠᱚ ᱠᱩᱞ ᱠᱟᱜ ᱟ ᱱᱚᱣᱟ ᱟᱯᱮ ᱵᱩᱡᱷᱟᱹᱣ ᱦᱩᱭᱩᱜ ᱛᱟᱯᱮᱭᱟ ᱡᱮ ᱡᱟᱦᱟᱱᱟᱜ ᱜᱮ ᱠᱤᱱᱛᱩ ᱩᱭᱫᱟᱣᱩᱴ ᱯᱩᱨᱩᱯᱷ ᱵᱮᱜᱚᱨ ᱵᱟᱝ ᱨᱚᱲ ᱜᱟᱱᱚᱜᱼᱟ ᱱᱚᱛᱮ ᱟᱯᱮ ᱦᱚᱸ ᱟᱯᱮ ᱞᱮᱠᱟ ᱛᱮ ᱥᱟᱹᱛ ᱥᱟᱯᱲᱟᱣ ᱠᱚᱜ ᱯᱮ